ᱪᱮ-ᱮᱢ ᱪᱤᱠᱟᱹ ᱮᱫᱟ
ᱦᱳᱭᱚᱭ ᱛᱚ ᱫᱩᱲᱩᱵ ᱟᱠᱟᱱᱟᱧ ᱪᱮ-ᱮᱢ ᱪᱤᱠᱟᱹᱭᱟ
ᱞᱯᱟᱭ ᱜᱮᱥ
ᱦᱮᱸ ᱱᱟᱯᱟᱭ ᱜᱮ ᱮᱠᱷᱚᱱ ᱫᱚ
ᱤᱧᱦᱚᱸ ᱱᱟᱯᱟᱭ ᱜᱮ ᱱᱧᱟᱹᱜ ᱱᱤᱛᱚᱜ ᱫᱚ
ᱚ
ᱪᱮᱫ ᱠᱚᱢ ᱪᱤᱠᱟᱹ ᱵᱟᱲᱟ ᱠᱮᱫᱟ ᱥᱮᱛᱟᱜ ᱠᱷᱚᱱ
ᱥᱮᱛᱟᱜ ᱠᱷᱟᱡ ᱫᱚ ᱥᱮᱛᱟᱜ ᱨᱮ ᱵᱮᱨᱮᱫ ᱠᱟᱛᱮᱫ ᱫᱟᱹᱛᱟᱹᱱᱤ ᱦᱩᱛᱩᱢ ᱵᱟᱲᱟ ᱠᱟᱛᱮᱮᱫ ᱯᱟᱲᱦᱟᱜ ᱫᱩᱲᱩᱵ ᱦᱩᱭ ᱞᱮᱱᱟ ᱤᱱᱟᱹ ᱯᱚᱨᱮ ᱠᱷᱟᱹᱡᱟᱹᱲᱤ ᱟᱨ ᱪᱱᱟᱪᱩᱨᱤ ᱡᱚᱢ ᱦᱩᱭᱱᱟ
ᱦᱮᱸ ᱟᱨ ᱩᱢ ᱯᱷᱟᱨᱪᱟᱭᱮᱱᱟᱢ
ᱦᱮᱸ ᱩᱢᱫᱚ ᱦᱩᱭᱱᱟ ᱦᱮᱱᱛᱚᱜ ᱜᱮ ᱠᱤᱪᱷᱩ ᱠᱷᱚᱱ ᱟᱜᱮ
ᱛᱤᱠᱤᱱ ᱫᱚ ᱪᱮᱫ ᱮᱢ ᱡᱚᱢᱟ ᱦᱮᱞᱳ ᱦᱮᱞᱳ ᱦᱮᱞᱳ